ᱦᱮᱞᱳ
ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱚᱸ
ᱛᱟᱞᱦᱮ ᱪᱮᱫ ᱠᱚᱢ ᱪᱤᱠᱟᱹ ᱵᱟᱲᱟᱭᱫᱟ᱾
ᱚᱲᱟᱜ ᱠᱚᱨᱮ ᱜᱮᱛᱚ ᱟᱢ ᱪᱮᱜ ᱞᱮᱠᱟᱢ ᱪᱤᱠᱟᱹ ᱵᱟᱲᱟᱭᱮᱫᱟ᱾
ᱤᱧ ᱦᱚᱸ ᱦᱚᱸᱜ-ᱚᱭ ᱛᱚ ᱠᱷᱮᱛ ᱥᱮᱫ ᱠᱟᱹᱴᱤᱡ ᱤᱧ ᱦᱮᱡ ᱞᱮᱱᱟ᱾
ᱟᱪᱪᱷᱟ ᱟᱪᱪᱷᱟ ᱟᱪᱪᱷᱟ ᱠᱷᱮᱛ ᱠᱚᱢ ᱧᱮᱞ ᱟᱹᱜᱩᱭᱮᱫᱟ ᱵᱟᱝ᱾
ᱦᱳᱭ ᱠᱷᱮᱛ ᱠᱚ ᱠᱟᱹᱴᱤᱧ ᱧᱮᱞ ᱟᱹᱜᱩᱭᱫᱟ ᱫᱚᱢᱮ ᱫᱟᱜ ᱠᱮᱫᱟᱭ ᱛᱚ ᱦᱚᱞᱟ ᱢᱟᱸᱫᱷᱮᱨ᱾
ᱟᱪᱪᱷᱟ
ᱱᱤᱭᱟᱹ ᱫᱟᱜ ᱡᱟᱹᱲᱤ ᱫᱚᱢᱮ ᱫᱟᱜ ᱡᱟᱹᱲᱤᱭ ᱫᱟᱭ ᱛᱚ ᱠᱟᱹᱴᱤᱡ ᱵᱮᱥᱤ ᱧᱚᱜ ᱜᱮ ᱫᱟᱜ ᱫᱟᱭ᱾
ᱦᱮᱸ ᱟᱞᱮ ᱥᱮᱜ ᱦᱚᱸ ᱚᱝᱠᱟ ᱜᱮ
ᱦᱮᱸ ᱡᱟᱹᱯᱩᱫ ᱫᱤᱱ ᱵᱚᱞᱚᱭᱮᱱᱟ ᱫᱚᱢᱮ ᱫᱟᱜ ᱠᱮᱫᱟᱭ ᱡᱷᱟᱨ ᱡᱷᱟᱨ ᱟᱹᱰᱤ ᱡᱳᱨ᱾
ᱦᱮᱸ
ᱱᱤᱭᱟᱹ ᱫᱷᱟᱣ ᱫᱚᱠᱚ ᱞᱟᱹᱭ ᱮᱫᱟᱛᱚ ᱫᱚᱢᱮᱜᱮ ᱜᱮ ᱫᱟᱜᱟᱭ ᱥᱮ ᱪᱮᱫ ᱱᱤᱭᱟᱹ ᱫᱷᱟᱣ ᱫᱚ᱾
ᱦᱩᱸ ᱚᱱᱟ ᱛᱮᱜᱮ ᱛᱚᱞᱟ ᱠᱚ ᱜᱤᱲᱤ ᱠᱚᱦᱚᱸ ᱵᱟᱝ ᱜᱟᱱᱚᱜ ᱠᱟᱱᱟ᱾
ᱦᱩᱸ ᱦᱩᱸ ᱚᱱᱟᱜᱮ
ᱦᱩᱸ
ᱛᱚᱞᱟ ᱠᱚᱜᱮ ᱛᱤᱥ ᱜᱤᱰᱤ ᱦᱩᱭᱩᱜ ᱠᱟᱱᱟ᱾
ᱦᱩᱸᱻ
ᱦᱩᱸ ᱟᱨ ᱛᱟᱦᱞᱮ ᱟᱯᱮ ᱥᱮᱫ ᱫᱚ ᱫᱟᱜ ᱮᱫᱟᱭ ᱥᱮ ᱵᱟᱝ ᱫᱟᱜ ᱮᱫᱟᱭ?
ᱦᱩᱸ ᱫᱟᱜ ᱵᱟᱲᱟᱭᱮᱫ ᱜᱮᱭᱟ ᱚᱱᱠᱟ ᱠᱚᱢ ᱠᱚᱢ ᱜᱮ᱾
ᱯᱚᱸ
ᱚᱞᱯᱚ ᱚᱞᱯᱚᱭ ᱫᱟᱜ ᱮᱫᱟ᱾
ᱚᱱᱟᱜ ᱜᱮ ᱫᱟᱜ ᱠᱮᱫᱟᱭ ᱛᱚ ᱠᱟᱹᱴᱤᱡ ᱦᱚᱸᱜᱼᱚᱭ ᱠᱟᱴᱠᱚᱢ ᱠᱚ ᱠᱟᱹᱴᱤᱡ ᱠᱚ ᱨᱟᱠᱟᱵ ᱠᱟᱱᱟ ᱧᱮᱞᱚᱜ ᱠᱟᱱᱟ ᱠᱚ ᱠᱟᱴᱠᱚᱢ ᱠᱚ᱾
ᱟᱪᱪᱷᱟ ᱟᱪᱪᱷᱟ
ᱦᱮᱸ ᱠᱟᱴᱠᱚᱢ ᱠᱚᱜᱮ ᱥᱟᱵ ᱵᱟᱲᱟ ᱦᱳᱭᱳᱜ ᱠᱟᱱᱟ᱾
ᱦᱮᱸ
ᱦᱳᱭ ᱟᱫᱚ ᱚᱱᱟᱜᱮ ᱞᱟᱹᱭ ᱫᱟᱠᱚ ᱱᱮᱛᱟᱨ ᱱᱤᱛᱚᱜ ᱠᱟᱴᱠᱚᱢ ᱠᱚ ᱨᱟᱠᱟᱵ ᱠᱟᱱᱟ ᱢᱟᱱᱮ ᱫᱟᱜ ᱠᱮᱫᱟᱭ ᱛᱚ ᱦᱚᱞᱟ ᱢᱟᱸᱫᱷᱮᱨ ᱫᱚᱢᱮ᱾ ᱫᱟᱜ ᱠᱮᱫᱟᱭ ᱟᱫᱚ ᱠᱟᱴᱠᱚᱢ ᱠᱚᱫᱚ ᱠᱚ ᱨᱟᱠᱟᱵ ᱜᱮᱭᱟ ᱦᱮᱸᱥᱮ᱾
ᱦᱮᱸ
ᱦᱩᱸ ᱚᱱᱟ ᱟᱲᱮ ᱠᱚᱨᱮᱫ
ᱦᱮᱸ
ᱚᱱᱟᱜᱮ ᱟᱯᱮ ᱫᱚ ᱠᱟᱴᱠᱚᱢ ᱫᱚᱯᱮ ᱡᱚᱢ ᱠᱚᱜᱮᱭᱟ ᱥᱮ ᱵᱟᱝ?
ᱫᱚᱢᱮᱞᱮ ᱞᱮ ᱡᱚᱢ ᱠᱚ ᱜᱮᱭᱟ ᱟᱞᱮ ᱥᱮᱜ ᱫᱚ᱾
ᱚ ᱠᱟᱴᱠᱚᱢ ᱛᱟᱦᱞᱮ ᱪᱮᱫ ᱞᱮᱠᱟ ᱠᱟᱛᱮ ᱟᱯᱮ ᱫᱚ ᱛᱟᱦᱞᱮ ᱯᱮ ᱤᱭᱟᱹ ᱠᱚᱜᱮᱭᱟ ᱡᱚᱢ ᱠᱚᱜᱮᱭᱟ ᱨᱟᱯᱟᱜ ᱠᱚᱜᱮᱭᱟ
ᱦᱩᱸ ᱨᱟᱯᱟᱜ ᱠᱟᱛᱮᱜ ᱞᱮ ᱤᱭᱟᱹ ᱠᱚᱣᱟ ᱨᱤᱫ ᱠᱚᱣᱟ᱾
ᱦᱮᱸ ᱛᱟᱦᱞᱮ ᱠᱟᱴᱠᱚᱢ ᱫᱚᱠᱚ ᱞᱟᱫ ᱠᱚ ᱜᱮᱭᱟ ᱥᱮ ᱵᱟᱝ?
ᱠᱟᱴᱠᱚᱢ ᱞᱟᱫ ᱫᱚ ᱵᱟᱹᱧ ᱵᱟᱲᱟᱭᱟ ᱤᱧᱫᱚ᱾
ᱚ ᱨᱤᱫ ᱠᱟᱛᱮ ᱜᱮᱯᱮ ᱡᱚᱢ ᱵᱟᱲᱟ ᱠᱟᱫᱟ ᱦᱮᱸᱥᱮ, ᱚ ᱟᱯᱮᱥᱮᱜ ᱠᱚ ᱧᱟᱢᱚᱜ ᱜᱮᱭᱟ ᱠᱟᱴᱠᱚᱢ?
ᱦᱮᱸ ᱧᱟᱢᱚᱜ ᱜᱮᱭᱟ ᱠᱚ᱾
ᱪᱮᱞᱮ ᱠᱟᱴᱠᱚᱢ ᱠᱚᱠᱚ ᱧᱟᱢᱚᱜ ᱜᱮᱭᱟ ᱟᱯᱮ ᱥᱮᱫ ᱫᱚ?
ᱫᱷᱤᱨᱤ ᱠᱟᱴᱠᱚᱢ ᱦᱚᱸ ᱵᱟᱹᱫᱽ ᱠᱟᱴᱠᱚᱢ ᱦᱚᱸ ᱠᱚ ᱧᱟᱢ ᱜᱮᱭᱟ᱾
ᱚ ᱫᱷᱤᱨᱤ ᱠᱟᱴᱠᱚᱢ ᱫᱚ ᱟᱞᱮ ᱥᱮᱫ ᱫᱚ ᱵᱟᱠᱚ ᱧᱟᱢᱚᱜᱼᱟ ᱟᱨ ᱧᱟᱢᱚᱜ ᱨᱮᱦᱚᱸ ᱠᱚ ᱵᱟᱞᱮ ᱩᱨᱩᱢ ᱠᱚᱣᱟ ᱫᱷᱤᱨᱤ ᱠᱟᱴᱠᱚᱢ ᱫᱚ ᱪᱮᱠᱟ ᱠᱚ ᱧᱮᱞᱚᱜ ᱛᱮ ᱩᱱᱠᱩ ᱫᱚ,
ᱟᱪᱪᱷᱟ ᱟᱪᱪᱷᱟ ᱟᱪᱪᱷᱟ ᱞᱟᱹᱭ ᱟᱠᱚ ᱛᱚ ᱦᱮᱸᱫᱮ ᱜᱮᱭᱟ ᱠᱚ᱾
ᱦᱩᱸ,
ᱞᱟᱹᱭ ᱟᱠᱚ ᱦᱮᱸᱫᱮ ᱜᱮᱭᱟ ᱠᱚ᱾
ᱚ ᱢᱟᱱᱮ ᱫᱷᱤᱨᱤ ᱞᱮᱠᱟ ᱜᱮᱠᱚ ᱧᱮᱞᱚᱜᱼᱟ ᱥᱮ᱾
ᱦᱩᱸ ᱟᱫᱚ ᱠᱮᱴᱮᱡ ᱟᱠᱚ ᱩᱱᱠᱩ ᱫᱚ,
ᱚ ᱢᱟᱱᱮ ᱛᱟᱦᱞᱮ ᱫᱷᱤᱨᱤ ᱠᱟᱴᱠᱚᱢ ᱥᱤᱵᱤᱞᱟ ᱥᱮ ᱮᱢᱱᱤ ᱠᱟ
ᱩᱸ ᱫᱷᱤᱨᱤ ᱠᱟᱴᱠᱚᱢ ᱦᱚᱸ ᱫᱚᱢᱮ ᱠᱚ ᱥᱮᱹᱵᱤᱞᱟ ᱟᱨ,
ᱚ ᱦᱮᱸᱛᱚ ᱛᱟᱦᱞᱮ ᱠᱟᱴᱠᱚᱢ ᱟᱛᱮ ᱫᱟᱜᱽ ᱢᱟᱺᱰᱤ, ᱦᱳᱭ ᱠᱟᱴᱠᱚᱢ ᱠᱟᱴᱠᱚᱢ ᱨᱤᱫ ᱟᱛᱮᱫ ᱫᱟᱜᱽ ᱢᱟᱺᱰᱤ ᱫᱟᱠᱟ ᱡᱚᱢ ᱢᱮ ᱟᱹᱰᱤ ᱪᱮᱨᱦᱟ ᱦᱮᱸ ᱥᱮ᱾ ᱟᱯᱮ ᱥᱮᱫ ᱫᱚ ᱛᱟᱦᱞᱮ ᱠᱩᱪᱞᱟᱹ ᱠᱚᱠᱚ ᱧᱟᱢᱚᱜ ᱜᱮᱭᱟ ᱥᱮ ᱵᱟᱝ ᱠᱩᱪᱞᱟᱹ ᱠᱚ?
ᱠᱩᱪᱞᱟᱹ ᱠᱚᱦᱚᱸ ᱫᱚᱢᱮ ᱠᱚ ᱧᱟᱢᱚᱜᱼᱟ ᱟᱞᱮ ᱥᱮᱫ ᱫᱚ᱾
ᱚ ᱛᱤᱱᱟᱹᱜ ᱢᱟᱨᱟᱝ ᱢᱟᱨᱟᱝ ᱠᱚ ᱧᱟᱢᱚᱜ ᱜᱮᱭᱟ᱾
ᱢᱚᱥᱞᱟ ᱠᱚ ᱠᱩᱪᱞᱟᱹ ᱠᱚ ᱧᱟᱢᱚᱜᱼᱟ ᱞᱟᱜᱽ ᱵᱷᱟᱜ ᱛᱤᱱ ᱯᱷᱩᱴ ᱫᱩ ᱯᱷᱩᱴ᱾
ᱚ ᱟᱞᱮ ᱥᱮᱫ ᱫᱚ ᱧᱟᱢ ᱫᱚᱠᱚ ᱧᱟᱢᱚᱜ ᱜᱮᱭᱟᱫᱚ ᱠᱩᱪ ᱠᱩᱪᱞᱟᱹ ᱥᱟᱵ ᱫᱚ ᱠᱟᱹᱴᱤᱜ, ᱟᱫᱚ ᱚᱠᱟ ᱵᱷᱩᱜᱟᱹᱜ ᱠᱚᱨᱮ ᱠᱚ ᱛᱟᱦᱮᱱ ᱜᱮᱭᱟ ᱛᱚ,
ᱦᱩᱸ ᱟᱞᱮ ᱫᱚᱞᱮ, ᱟᱞᱮ ᱫᱚ ᱟᱥᱟᱲ ᱵᱚᱸᱜᱟ ᱯᱟᱨᱚᱢ ᱠᱟᱛᱮ ᱦᱩᱲᱩ ᱠᱚ ᱨᱚᱦᱚᱭ ᱵᱟᱲᱟ ᱠᱟᱛᱮᱫ ᱵᱟᱹᱲᱥᱤ ᱠᱚᱣᱟᱞᱮ ᱟᱞᱮ ᱫᱚ᱾
ᱦᱚ ᱩᱱᱜᱮ ᱩᱱ ᱜᱮᱛᱚ ᱠᱚ ᱩᱰᱩᱠᱚᱜᱼᱟ᱾
ᱦᱩᱸ
ᱟᱫᱚᱢᱮ ᱫᱟᱜᱽ ᱞᱮ ᱚ ᱫᱚᱢᱮ ᱫᱟᱜᱽ ᱞᱮᱠᱷᱟᱱ ᱩᱱ ᱦᱚᱸᱠᱚ ᱩᱰᱩᱠᱚᱜ ᱜᱮᱭᱟ᱾
ᱦᱮᱸ,
ᱦᱳᱭ ᱦᱳᱭ ᱛᱟᱦᱚᱞᱮ ᱠᱩᱪᱞᱟᱹ ᱫᱚ ᱪᱮᱠᱟ ᱠᱚ ᱥᱤᱵᱤᱞ ᱜᱮᱛᱮ?
ᱩᱱᱠᱚ ᱟᱹᱰᱤ ᱪᱮᱨᱦᱟ ᱠᱚ ᱥᱤᱵᱤᱞᱟ ᱦᱟᱨᱛᱟ ᱩᱨᱛᱟᱠᱚ ᱦᱩᱭᱩᱜᱼᱟ᱾
ᱦᱚ ᱞᱟᱦᱟᱢ ᱩᱨ ᱛᱟᱠᱚᱣᱟ ᱦᱟᱨᱛᱟ ᱢᱟᱱᱮ ᱪᱮᱫ ᱮᱢᱱᱤ ᱪᱮᱫ ᱞᱮᱠᱟᱢ ᱩᱨ, ᱛᱟᱠᱚᱣᱟ ᱚᱱᱟ ᱫᱚ ᱢᱟᱱᱮ ᱮᱢᱱᱤ ᱪᱷᱟᱲᱟᱜ ᱛᱟᱠᱚ ᱦᱟᱨᱛᱟ
ᱦᱮᱸ ᱠᱟᱹᱴᱤᱜ ᱚᱨ ᱛᱟᱠᱚ ᱞᱮᱠᱷᱟᱱ ᱜᱮ ᱪᱷᱟᱲᱟᱣ ᱤᱫᱤᱜᱼᱟ᱾
ᱦᱩᱸ ᱚᱱᱟ ᱪᱷᱟᱲᱟᱣ ᱠᱟᱛᱮᱫ
ᱛᱟᱨᱯᱚᱨ ᱜᱮᱫ ᱠᱟᱛᱮᱫ ᱩᱛᱩ ᱠᱚ ᱦᱩᱭᱩᱜᱼᱟ᱾
ᱚ ᱢᱟᱱᱮ ᱥᱩᱱᱩᱢ ᱨᱮᱢ ᱵᱷᱟᱹᱡᱤ ᱠᱚᱣᱟ ᱦᱮᱸ ᱥᱮ,
ᱦᱩᱸᱻ
ᱛᱟᱦᱚᱞᱮ ᱪᱮᱫ ᱯᱤᱥ ᱠᱚᱣᱟᱢ ᱦᱟᱹᱠᱩ ᱞᱮᱠᱟ ᱜᱮ ᱥᱮ ᱟᱨᱮᱢ ᱤᱭᱟᱹ ᱠᱚᱣᱟ ᱩᱸ? ᱟᱯᱮ ᱥᱮᱫ ᱛᱟᱦᱚᱞᱮ ᱟᱨ ᱛᱟᱦᱚᱞᱮ ᱞᱮᱱᱡᱨᱟ ᱦᱟᱹᱠᱳ ᱠᱚᱫᱚ ᱠᱚ ᱧᱟᱢᱚᱜ ᱜᱮᱭᱟ ᱥᱮ ᱵᱟᱝ?
ᱦᱩᱸ ᱡᱷᱚᱛᱚ ᱜᱮᱠᱚ ᱧᱟᱢᱚᱜ ᱜᱮᱭᱟ ᱫᱚᱢᱮ᱾ ᱵᱟᱹᱫᱽ ᱠᱚᱨᱮ ᱡᱚᱠᱷᱚᱱ ᱫᱟᱜᱽ ᱡᱟᱹᱯᱩᱫ ᱫᱤᱱ ᱦᱤᱡᱩᱜᱼᱟ ᱩᱱ ᱫᱚᱞᱮ ᱟᱨᱮᱜ ᱵᱟᱲᱟᱭᱟ ᱚᱱᱟ ᱠᱚᱨᱮ᱾
ᱦᱩᱸ ᱦᱩᱸ, ᱟᱞᱮ ᱫᱚ ᱡᱚᱠᱷᱚᱱ ᱦᱟᱱᱮ ᱦᱳᱲᱳ ᱠᱚ ᱡᱚᱠᱷᱚᱱ ᱫᱟᱨᱮᱜᱼᱟ ᱛᱚ ᱠᱷᱚᱱ ᱜᱮᱞᱮᱜᱼᱟ ᱡᱚᱠᱷᱚᱱ
ᱦᱩᱸ ᱦᱩᱸ᱾
ᱛᱚᱠᱷᱚᱱ ᱮᱰᱟᱣ ᱜᱮᱭᱟᱞᱮ ᱚᱱᱟ ᱠᱟᱴᱟ ᱠᱚ ᱴᱟᱹᱵᱩᱜ ᱠᱟᱴᱟ ᱠᱚ᱾
ᱦᱩᱸ ᱦᱩᱸ᱾
ᱮᱰᱟᱣ ᱦᱚᱴᱚ ᱠᱟᱜ ᱟᱞᱮ ᱠᱷᱮᱛ ᱠᱷᱮᱛ ᱾ ᱟᱫᱚ ᱢᱤᱫ ᱫᱷᱟᱣ ᱞᱮ ᱮᱰᱟᱣ ᱦᱚᱴᱚ ᱠᱟᱜᱼᱟ ᱢᱤᱫ ᱞᱟᱭᱤᱱ ᱛᱮ ᱛᱚ ᱢᱤᱫ ᱜᱷᱟᱹᱲᱤᱡ ᱞᱮ ᱡᱤᱨᱟᱹᱜ ᱟᱞᱮ ᱟᱨ ᱞᱮ ᱧᱮᱞ ᱞᱟ ᱚᱠᱟ ᱠᱚᱨᱮ ᱠᱚ ᱤᱭᱟᱹᱣ ᱠᱟᱱᱟ ᱦᱮᱸ ᱥᱮ ᱵᱟᱝ᱾
ᱡᱷᱟᱞᱤᱭ ᱠᱟᱱᱟ ᱠᱚ ᱵᱚᱞᱮ᱾
ᱦᱮᱸ ᱟᱯᱮ ᱫᱚ ᱛᱟᱦᱚᱞᱮ ᱪᱮᱫ ᱞᱮᱠᱟ ᱠᱟᱛᱮ ᱯᱮ ᱥᱟᱵ ᱠᱚᱜᱮᱭᱟ ᱤᱭᱟᱹ ᱫᱚ ᱞᱮᱸᱡᱨᱟ ᱫᱚ?
ᱚᱝᱠᱟ ᱜᱮ᱾ ᱦᱮᱸ ᱛᱟᱯᱚᱨ ᱰᱚᱵᱷᱟᱜ ᱠᱚ ᱛᱟᱦᱮᱸ ᱞᱮᱱᱠᱷᱟᱱ ᱰᱚᱵᱷᱟᱜ ᱠᱚᱨᱮᱞᱮ ᱟᱨᱮᱡ ᱵᱟᱲᱟᱭᱟ ᱫᱟᱜ ᱠᱚ, ᱟᱨ ᱞᱮ ᱥᱟᱵ ᱠᱚᱣᱟ᱾
ᱦᱩᱸ ᱦᱩᱸ ᱥᱤᱵᱤᱞ ᱜᱮᱭᱟ ᱠᱚ ᱵᱷᱟᱜᱤ ᱜᱮ ᱩᱱᱠᱩ ᱦᱚᱸ, ᱥᱩᱱᱩᱢ ᱨᱮᱢ ᱵᱷᱟᱹᱡᱤ ᱞᱮᱠᱚ ᱠᱷᱟᱱ ᱦᱮᱸᱥᱮ᱾
ᱦᱮᱸ ᱥᱩᱱᱩᱢ ᱨᱮᱜᱮ ᱛᱚ ᱵᱷᱟᱹᱡᱤ ᱠᱚ ᱦᱳᱭᱳᱜᱼᱟ᱾
ᱦᱩᱸ ᱦᱩᱸ ᱟᱨ ᱛᱟᱦᱞᱮ ᱯᱩᱴᱷᱤ ᱦᱟᱹᱠᱩ ᱠᱚᱫᱚ ᱠᱚ ᱧᱟᱢᱚᱜ ᱜᱮᱭᱟ ᱥᱮ ᱵᱟᱝ?
ᱦᱮᱸ ᱧᱟᱢᱚᱜ ᱜᱮᱭᱟ ᱠᱚ, ᱡᱚᱛᱚ ᱞᱮᱠᱟᱱ ᱦᱟᱹᱠᱩ ᱠᱚᱜᱮ ᱠᱚ ᱧᱟᱢᱚᱜ ᱜᱮᱭᱟ᱾
ᱚ ᱤᱭᱟᱹ ᱠᱚ ᱩᱱᱠᱩ ᱤᱭᱟᱹ ᱦᱟᱠᱩ ᱤᱭᱟᱹ ᱠᱚ ᱫᱚᱢᱮᱠᱚ ᱥᱤᱵᱤᱞᱟ, ᱩᱱᱠᱩ ᱜᱟᱞᱟᱭ ᱥᱮ ᱪᱮᱞᱮ ᱵᱟᱠᱚ ᱢᱮᱛᱟ ᱠᱚᱣᱟ ᱚᱱᱮ ᱦᱩᱰᱤᱧ ᱦᱩᱰᱤᱧ ᱠᱚ ᱠᱟᱹᱴᱤᱡ ᱠᱟᱹᱴᱤᱡ ᱠᱚ᱾ ᱧᱮᱞ ᱠᱟᱫ ᱠᱚᱣᱟᱢ ᱥᱮ ᱵᱟᱝ?
ᱚᱸᱻ᱾
ᱩᱱᱠᱩ ᱫᱚᱢᱮᱠᱚ ᱥᱮᱵᱮᱞᱟ, ᱩᱱᱠᱩ ᱫᱚ ᱢᱟᱱᱮ ᱟᱹᱰᱤ ᱠᱟᱹᱴᱤᱡ ᱠᱟᱹᱴᱤᱡ ᱟᱠᱚ ᱩᱱᱠᱩ ᱫᱚ᱾ ᱯᱩᱴᱷᱤ ᱦᱟᱹᱠᱩ ᱠᱷᱚᱱᱟᱜ ᱦᱚᱸ ᱠᱚ ᱦᱩᱴᱤᱧ ᱜᱮᱭᱟ᱾
ᱦᱮᱸ ᱢᱳᱨᱳᱞᱟ᱾
ᱦᱳᱭ ᱦᱳᱭ ᱦᱳᱭ, ᱩᱱᱠᱩᱢ ᱥᱟᱵ ᱠᱚᱣᱟ ᱦᱮᱸ ᱦᱮᱸ᱾ ᱩᱝᱠᱩ ᱵᱷᱟᱜᱮ ᱠᱚ ᱵᱩᱡᱷᱟᱹᱜ ᱜᱮᱭᱟ᱾ ᱦᱩᱸ ᱦᱩᱸ ᱟᱨ ᱛᱟᱦᱚᱞᱮ ᱟᱯᱮ ᱫᱚ ᱛᱟᱦᱚᱞᱮ ᱦᱟᱹᱠᱩ ᱠᱚᱫᱚ ᱯᱮ ᱪᱟᱥ ᱠᱚ ᱜᱮᱭᱟ ᱥᱮ ᱵᱟᱝ?
ᱟᱞᱮᱭᱟᱜ ᱫᱚ ᱮᱠᱷᱚᱱ ᱯᱩᱠᱷᱨᱤ ᱠᱚᱫᱚ ᱵᱟᱹᱱᱩᱜ ᱟᱠᱟᱜ-ᱟ᱾ ᱦᱟᱹᱠᱩ ᱪᱟᱥ ᱠᱚᱫᱚ ᱵᱟᱝᱞᱮ ᱪᱟᱥ ᱠᱚ ᱜᱮᱭᱟ᱾
ᱚ ᱛᱟᱦᱚᱞᱮ ᱥᱟᱵ ᱫᱚ ᱛᱟᱦᱚᱞᱮ ᱯᱮ ᱪᱟᱞᱟᱜ ᱜᱮᱭᱟ ᱥᱮ ᱵᱟᱝ ᱦᱟᱹᱠᱩ ᱥᱟᱵ ᱠᱚ?
ᱦᱮᱸ ᱪᱟᱞᱟᱜ ᱦᱩᱭᱩᱜ ᱜᱮᱭᱟ ᱚᱝᱠᱟ
ᱚ ᱦᱩᱸᱦᱩᱸ ᱦᱮᱸ ᱛᱚ ᱛᱟᱦᱚᱞᱮ ᱟᱯᱮ ᱫᱚ ᱥᱟᱵ ᱠᱟᱛᱮ ᱫᱚ ᱟᱯᱮ ᱜᱮᱯᱮ ᱡᱚᱢ ᱠᱚᱣᱟ ᱥᱮ ᱯᱮ ᱟᱠᱷᱨᱤᱧ ᱠᱚ ᱜᱮᱭᱟ?
ᱵᱟᱝ ᱞᱮ ᱡᱚᱢ ᱠᱚᱜᱮᱭᱟ, ᱫᱚᱢᱮ ᱰᱷᱮᱨ ᱠᱚ ᱦᱩᱭ ᱞᱮᱠᱷᱟᱱ ᱟᱹᱠᱷᱨᱤᱧ ᱠᱚᱜᱮ ᱦᱳᱭᱳᱜᱼᱟ᱾ ᱡᱟᱦᱟᱸᱭ ᱠᱚ ᱠᱚᱠᱚᱭ ᱟᱠᱚ ᱩᱱᱠᱩ ᱠᱚ ᱮᱢᱟ ᱠᱚᱜᱮ ᱦᱩᱭᱩᱜᱼᱟ᱾
ᱟᱨ ᱛᱤᱱᱟᱹᱜ ᱮᱢ ᱡᱚᱢ ᱠᱚᱣᱟ ᱡᱚᱢ ᱦᱚᱸ ᱦᱮᱸ ᱪᱮ ᱵᱟᱝ?
ᱦᱩᱸᱻ᱾
ᱡᱚᱢ ᱡᱚᱢ ᱛᱮᱦᱚᱸᱢ ᱞᱟᱝᱜᱟᱜᱼᱟ, ᱵᱤᱥᱤ ᱡᱚᱢ ᱦᱚᱸ ᱠᱟᱹᱴᱤᱡ ᱠᱷᱟᱨᱟᱯ ᱵᱩᱡᱷᱟᱹᱜᱼᱟ ᱛᱷᱮ᱾ ᱰᱤᱞᱤ ᱥᱤᱬᱤᱡ ᱡᱚᱢ ᱫᱚ ᱵᱷᱟᱜᱮ ᱵᱟᱝ ᱵᱩᱡᱷᱟᱹᱜᱼᱟ᱾ ᱟᱯᱮ ᱥᱮᱫ ᱠᱷᱮᱛ ᱠᱚᱨᱮ ᱫᱚ ᱪᱮᱞᱮ ᱦᱟᱹᱠᱩ ᱠᱚᱠᱚ ᱧᱟᱢᱚᱜ ᱜᱮᱭᱟ?
ᱧᱟᱢᱚᱜ ᱜᱮᱭᱟ ᱠᱚ ᱞᱮᱸᱡᱨᱟ, ᱜᱟᱹᱲᱟᱹᱭ᱾
ᱚ ᱜᱟᱹᱲᱟᱹᱭ ᱦᱟᱹᱠᱩ ᱫᱚ ᱪᱮᱫᱠᱟ ᱠᱚ ᱥᱮᱵᱮᱞᱟ? ᱵᱟᱝ ᱡᱚᱢ ᱵᱟᱲᱟ ᱦᱩᱭ ᱟᱠᱟᱱᱟ᱾
ᱡᱚᱢ ᱵᱷᱟᱹᱜᱤ ᱠᱚ ᱥᱮᱵᱮᱞᱟ ᱾
ᱚ ᱛᱤᱱᱟᱹᱜ ᱢᱟᱨᱟᱝ ᱢᱟᱨᱟᱝ ᱠᱚ ᱦᱳᱭᱳᱜ ᱜᱮᱭᱟ ᱩᱱᱠᱩ ᱫᱚ?
ᱦᱳᱭᱳᱜ ᱜᱮᱭᱟ ᱠᱚ ᱢᱤᱫ ᱪᱩᱯᱩᱫ ᱠᱚᱠᱚ ᱦᱩᱭᱩᱜ ᱜᱮᱭᱟ, ᱥᱳᱞ ᱦᱟᱹᱠᱩ ᱠᱚᱠᱚ ᱧᱟᱢᱚᱜ-ᱟ ᱾
ᱚᱻ ᱦᱮᱸ ᱛᱚ᱾ ᱟᱨ ᱛᱟᱞᱦᱮ ᱤᱭᱟᱹ ᱟᱢ ᱫᱚᱢ ᱡᱚᱢ ᱵᱟᱲᱟ ᱟᱠᱟᱫ ᱠᱚᱣᱟ ᱥᱮ ᱵᱟᱝ?
ᱦᱮᱸ᱾
ᱡᱚᱢ ᱵᱟᱲᱟ ᱟᱠᱟᱜ ᱠᱚᱣᱟᱢ?
ᱚᱞ ᱯᱟᱲᱦᱟᱣ ᱦᱩᱭ ᱟᱠᱟᱱ ᱜᱮᱭᱟ᱾
ᱚ ᱦᱮᱸ ᱛᱚ᱾
ᱟᱨ ᱛᱟᱦᱚᱞᱮ ᱠᱷᱮᱛ ᱠᱚᱫᱚ ᱵᱟᱢ ᱪᱟᱞᱟᱣ ᱟᱠᱟᱱᱟ ᱱᱤᱛᱚᱜ ᱫᱚ, ᱱᱚᱣᱟ ᱡᱟᱸᱦᱟᱸ ᱡᱟᱹᱯᱩᱫ ᱵᱟᱲᱟ ᱠᱮᱫᱟᱭ ᱛᱚ ᱟᱞᱮ ᱥᱮᱫ ᱫᱚ, ᱟᱯᱮ ᱥᱮᱫ ᱫᱚ ᱦᱮᱸᱪᱚ?
ᱦᱮᱸ ᱪᱟᱞᱟᱣ ᱵᱟᱲᱟ ᱦᱩᱭ ᱠᱟᱱ ᱜᱮᱭᱟ ᱠᱷᱮᱛ ᱠᱚᱦᱚᱸ᱾
ᱚ
ᱚᱱᱠᱟᱜᱮ ᱦᱮᱸ ᱡᱟᱹᱯᱩᱫ ᱫᱚ ᱡᱟᱹᱯᱩᱫ ᱜᱮᱭᱟ ᱛᱮᱦᱮᱧ ᱠᱚ ᱦᱚᱸᱭ ᱨᱤᱢᱤᱞ ᱟᱠᱟᱫ ᱜᱮᱭᱟ ᱛᱚ᱾
ᱦᱮᱸ ᱦᱮᱸ ᱟᱥᱟᱲ ᱵᱚᱸᱜᱟ ᱫᱚ ᱥᱮᱴᱮᱨᱱᱟ ᱫᱟᱜ ᱫᱚ ᱫᱟᱜ ᱜᱮᱭᱟ ᱱᱤᱛᱚᱜ ᱫᱚ᱾
ᱦᱟᱸ
ᱦᱮᱸ ᱛᱟᱦᱞᱮ ᱚᱱᱟ ᱦᱮᱸ ᱛᱟᱦᱚᱞᱮ ᱟᱯᱮ ᱫᱚ ᱦᱟᱹᱠᱩ ᱠᱚᱫᱚ ᱠᱷᱮᱛ ᱠᱚᱨᱮ ᱫᱚᱯᱮ ᱥᱟᱵ ᱠᱚᱜᱮᱭᱟ ᱥᱮ ᱵᱟᱝ?
ᱦᱮᱸ ᱥᱟᱵ ᱵᱟᱲᱟ ᱠᱚ ᱦᱩᱭᱩᱜ ᱜᱮᱭᱟ ᱚᱱᱠᱟ ᱡᱚᱠᱷᱚᱱ ᱡᱚᱠᱷᱚᱱ ᱦᱩᱲᱩ ᱠᱚ ᱜᱟᱹᱪᱷᱤ ᱜᱚᱫᱚᱜᱼᱟ, ᱩᱱ ᱫᱟᱜ ᱥᱤᱛᱩᱝ ᱵᱟᱲᱟᱭ ᱜᱮᱭᱟᱭ ᱛᱚ᱾
ᱦᱮᱲᱦᱮᱫ ᱞᱟᱜᱟᱫ ᱚᱱᱟ ᱡᱟᱸᱦᱟᱸ ᱜᱷᱟᱸᱥ ᱠᱚᱠᱚ ᱦᱟᱞᱟᱝ-ᱟ ᱚᱱᱟ ᱫᱟᱜ ᱠᱚ ᱯᱷᱳᱲᱟ ᱚᱸᱰᱮ, ᱚᱱᱠᱟ ᱮᱰᱟᱣ ᱵᱟᱲᱟᱭ ᱦᱩᱭᱩᱜ ᱜᱮᱭᱟ ᱮᱰᱟᱣᱟᱜ ᱠᱚ᱾
ᱦᱮᱸ ᱦᱮᱸ
ᱦᱟᱹᱠᱩ ᱠᱚ ᱵᱚᱞᱚ ᱡᱟᱣᱨᱟᱜᱼᱟ ᱩᱱ ᱥᱚᱢᱚᱭ ᱡᱚᱢ ᱵᱟᱲᱟ ᱠᱚ ᱦᱩᱭᱩᱜ ᱜᱮᱭᱟ᱾
ᱚᱢ ᱯᱮ ᱤᱭᱟᱹ ᱠᱚᱜᱮᱭᱟ ᱥᱮ᱾
ᱩᱱ ᱥᱟᱵ ᱵᱟᱲᱟ ᱠᱚᱜᱮᱭᱟ ᱩᱱ ᱥᱚᱢᱚᱭ᱾
ᱜᱩᱰᱩ ᱠᱚᱫᱚ ᱠᱚ ᱧᱟᱢᱚᱜ ᱜᱮᱭᱟ ᱵᱟᱝ, ᱜᱩᱰᱩ ᱠᱚ?
ᱜᱩᱰᱩ ᱠᱚᱦᱚᱸ ᱫᱚᱢᱮ ᱧᱟᱢᱚᱜ ᱠᱚ ᱜᱩᱰᱩ ᱜᱩᱰᱩ ᱠᱚᱦᱚᱸ ᱫᱚᱢᱮ, ᱜᱩᱰᱩ ᱜᱚᱡᱽ ᱠᱚ ᱥᱮᱱ ᱵᱟᱲᱟᱜ ᱦᱩᱭᱩᱜ ᱜᱮᱭᱟ ᱾ ᱫᱚᱢᱮ ᱚᱱᱠᱟ ᱜᱩᱰᱩ ᱠᱚ, ᱥᱟᱨᱜᱟ ᱠᱚ, ᱛᱩᱭᱩ ᱠᱚ, ᱠᱩᱞᱟᱹᱭ ᱠᱚ,
ᱦᱮᱸ ᱛᱟᱲᱟᱣ ᱠᱚᱜᱮᱭᱟᱯᱮ ᱥᱮ ᱜᱩᱰᱩ ᱥᱮ ᱤᱭᱟᱹ ᱮᱢᱱᱤ ᱯᱟᱹᱥᱤ ᱯᱮ ᱮᱰᱟᱣ ᱟᱠᱚᱣᱟ?
ᱱᱤᱛᱚᱜ ᱫᱚ ᱵᱟᱞᱮ ᱛᱟᱲᱟᱣ ᱠᱚᱣᱟ, ᱱᱤᱛᱚᱜ ᱫᱚ ᱯᱟᱹᱥᱤ ᱞᱮ ᱚᱰᱟᱣ ᱟᱠᱚ ᱜᱮᱭᱟ᱾
ᱦᱤᱛᱳᱜ ᱫᱚ ᱥᱮ
ᱦᱮᱸ ᱢᱟᱜᱽ ᱯᱷᱟᱹᱜᱩᱱ ᱫᱚ ᱡᱚᱠᱷᱚᱱ ᱦᱩᱲᱩ ᱠᱚ ᱤᱨᱟ ᱩᱱ ᱥᱚᱢᱚᱭ ᱛᱟᱲᱟᱣ ᱠᱚ ᱦᱩᱭᱩᱜᱼᱟ᱾
ᱦᱮᱸ ᱦᱮᱸ, ᱦᱮᱸᱛᱚ᱾ ᱛᱟᱞᱦᱮ ᱛᱤᱱᱟᱹᱜ ᱛᱤᱱᱟ. ᱜ ᱢᱟᱨᱟᱝ ᱢᱟᱨᱟᱝ ᱠᱚ ᱧᱟᱢᱚᱜ ᱜᱮᱭᱟ ᱟᱯᱮ ᱥᱮᱫ ᱨᱮᱫᱚ
ᱦᱮᱸ
ᱧᱟᱢᱚᱜ ᱜᱮᱭᱟ ᱠᱚ ᱢᱟᱨᱟᱝ ᱠᱚᱜᱮ, ᱚ ᱦᱮᱸ ᱛᱚ᱾ ᱜᱚᱰᱩ ᱡᱤᱞ ᱦᱚᱸ ᱛᱚ ᱵᱷᱟᱜᱤ ᱜᱮ ᱥᱤᱵᱤᱞᱟ?
ᱦᱮᱸ ᱫᱚᱢᱮ ᱜᱮ ᱥᱤᱵᱤᱞᱟ ᱟᱹᱰᱤ ᱟᱹᱰᱤ ᱜᱮ᱾ ᱵᱮᱸᱜᱟᱲ ᱟᱛᱮᱫ ᱟᱹᱞᱩ ᱟᱛᱮᱫ ᱠᱚ ᱩᱛᱩ ᱜᱚᱫ ᱠᱟᱠᱚ ᱢᱟ᱾
ᱦᱮᱸ ᱦᱮᱸ, ᱟᱞᱮ ᱥᱮᱫ ᱦᱚᱸ ᱜᱳᱰᱳ ᱫᱚᱠᱚ ᱧᱟᱢᱚᱜ ᱜᱮᱭᱟ ᱢᱟᱨᱟᱝ ᱢᱟᱨᱟᱝ ᱠᱚᱜᱮ, ᱟᱞᱮ ᱫᱚ ᱟᱞᱮ ᱫᱚᱞᱮ ᱛᱟᱲᱟᱣ ᱦᱚᱸᱞᱮ ᱛᱟᱲᱟᱣ ᱠᱚᱜᱮᱭᱟ ᱟᱨ ᱡᱚᱠᱷᱚᱱ ᱚᱱᱮ ᱦᱳᱲᱳ ᱠᱚ ᱡᱚᱠᱷᱚᱱ ᱵᱟᱝ ᱤᱭᱟᱹᱜᱼᱟ ᱫᱟᱨᱮᱜᱼᱟ, ᱡᱚᱠᱷᱚᱱ ᱦᱮ ᱛᱚᱠᱷᱚᱱ ᱫᱚᱠᱚ ᱨᱟᱥᱛᱟ ᱠᱟᱜᱼᱟ ᱠᱚ ᱦᱮᱸ ᱥᱮ᱾
ᱦᱮᱸ ᱦᱮᱸ᱾
ᱨᱟᱥᱛᱟ ᱠᱚ ᱧᱮᱞᱚᱜ ᱛᱟᱠᱚᱣᱟ, ᱛᱟᱯᱚᱨ ᱚᱱᱟ ᱠᱚᱨᱮ ᱜᱮ ᱞᱮ ᱮᱰᱟᱣ ᱟᱠᱚ ᱜᱮᱭᱟ᱾ ᱟᱯᱮ ᱫᱚ ᱯᱮ ᱮᱰᱟᱣ ᱟᱠᱚ ᱜᱮᱭᱟ ᱚᱱᱠᱟ ᱦᱮᱸ ᱥᱮ?
ᱦᱮᱸ
ᱟᱨ ᱡᱚᱠᱷᱚᱱ ᱤᱭᱟᱹᱜᱼᱟ ᱛᱚᱠᱷᱚᱱ ᱦᱟᱱᱮ ᱦᱳᱲᱳ ᱡᱚᱠᱷᱚᱱ ᱠᱚ ᱨᱟᱠᱟᱵᱟᱠᱚ, ᱛᱚᱠᱷᱚᱱ ᱤᱨ ᱨᱟᱠᱟᱵᱟᱠᱚ ᱛᱚᱠᱷᱚᱱ ᱛᱚᱠᱷᱚᱱ ᱫᱚ ᱛᱟᱲᱟᱣ ᱠᱚ ᱦᱩᱭᱩᱜ ᱜᱮᱭᱟ ᱵᱩᱨᱩᱡ ᱠᱟᱜ ᱜᱮᱭᱟ ᱠᱚ ᱛᱚᱠᱷᱚᱱ ᱫᱚᱼᱼ ᱵᱩᱨᱩᱡ ᱠᱚᱫᱚ ᱠᱚ ᱪᱩᱴᱟᱹ ᱠᱟᱛᱟ ᱠᱚᱜᱮᱭᱟ ᱥᱮ? ᱟᱨ ᱛᱚᱠᱷᱚᱱ ᱫᱚᱞᱮ ᱤᱭᱟᱹ ᱣᱟᱠᱚᱣᱟ ᱢᱟᱱᱮ ᱛᱚᱠᱷᱚᱱ ᱫᱚ ᱛᱟᱲᱟᱣ ᱠᱚ ᱦᱩᱭᱩᱜᱼᱟ ᱠᱩᱰᱤᱭᱟ ᱛᱮ ᱪᱟᱞᱟᱜ ᱦᱩᱭᱩᱜᱼᱟ, ᱛᱚᱠᱷᱚᱱ ᱫᱚ ᱛᱟᱲᱟᱣ ᱠᱚ ᱦᱩᱭᱩᱜᱼᱟ ᱟᱫᱚ ᱛᱟᱲᱟᱣ ᱦᱚᱸ ᱛᱚᱼᱼ ᱧᱮᱞᱟᱞᱮ ᱞᱟᱦᱟ ᱡᱮ ᱢᱮᱱᱛᱮ ᱛᱤᱱᱟᱹᱜ ᱢᱟᱨᱟᱝ ᱠᱚ ᱛᱤᱱᱟᱹᱜ ᱢᱟᱨᱟᱝ ᱛᱮᱠᱚ ᱤᱭᱟᱹ ᱵᱩᱨᱩᱡ ᱠᱮᱫᱟ ᱦᱮ ᱥᱮ ᱯᱩᱨᱟᱹᱢ ᱯᱩᱨᱟᱹ ᱡᱩᱫᱤ ᱟᱹᱰᱤ ᱢᱟᱨᱟᱝ ᱛᱮ ᱟᱲᱮ ᱠᱚ ᱵᱩᱨᱩᱡ ᱠᱟᱫᱟ ᱛᱟᱦᱚᱞᱮ ᱚᱱᱟ ᱫᱚ ᱛᱟᱲᱟᱣ ᱫᱚ ᱜᱟᱱ ᱫᱚ ᱜᱟᱱᱚᱜᱼᱟ ᱟᱫᱚ ᱠᱟᱹᱴᱤᱡ ᱠᱚᱥᱴᱚᱜ ᱦᱩᱭᱩᱜᱼᱟ ᱩᱱᱟᱹᱜ ᱢᱟᱨᱟᱝ ᱠᱚᱥᱴᱚᱜ ᱦᱩᱭᱩᱜᱼᱟ ᱩᱱᱟᱹᱜ ᱢᱟᱨᱟᱜ ᱛᱟᱲᱟᱣ ᱫᱚ ᱢᱤᱫᱴᱟᱝ ᱟᱲᱮᱜᱮ ᱵᱟᱝᱠᱷᱟᱱ ᱛᱟᱲᱟᱣ ᱦᱳᱭᱳᱜ ᱛᱟᱢᱟ ᱾
ᱦᱩᱸ᱾
ᱚᱱᱟ ᱠᱷᱟᱛᱤᱨ ᱚᱱᱟ ᱠᱷᱟᱛᱤᱨ ᱞᱟᱦᱟ ᱟᱞᱮᱫᱚ ᱵᱩᱨᱩᱡ ᱞᱮ ᱧᱮᱞᱟᱞᱮ ᱛᱤᱱᱟᱹᱜ ᱢᱟᱨᱟᱝ ᱛᱮᱠᱚ ᱵᱩᱨᱤᱡ ᱟᱠᱟᱫᱟ ᱡᱩᱫᱤ ᱮᱸᱰᱮ ᱜᱮ ᱵᱩᱨᱩᱡ ᱞᱮ ᱧᱮᱞ ᱠᱮᱫᱟ ᱛᱟᱦᱞᱮ ᱞᱮ ᱛᱟᱲᱣᱟ ᱮᱸᱰᱮ ᱠᱷᱟᱱ ᱪᱮᱛᱟᱱ ᱨᱮᱜᱮ ᱛᱟᱦᱮᱱᱟᱭ᱾ ᱟᱨ ᱡᱟᱦᱟᱸ ᱨᱮ ᱦᱟᱱᱮ ᱫᱟᱜ ᱠᱟᱜᱼ ᱟᱭ ᱡᱚᱠᱷᱚᱱ ᱥᱮ ᱫᱟᱜ ᱠᱚ ᱠᱟᱹᱴᱤᱡ ᱫᱟᱜ ᱠᱚ ᱢᱮᱱᱟᱜᱼᱟ ᱠᱷᱮᱛᱨᱮ ᱟᱨ ᱡᱩᱫᱤ ᱚᱸᱰᱮ ᱠᱚ ᱵᱩᱨᱤᱡ ᱠᱟᱫᱟ᱾
ᱛᱟᱦᱞᱮ ᱛᱚᱠᱷᱚᱱ ᱫᱚ ᱟᱫᱚᱞᱮ ᱛᱟᱲᱟᱣᱟᱞᱮ ᱛᱟᱲᱟᱣ ᱠᱟᱛᱮᱫ ᱟᱫᱚᱞᱮ ᱧᱮᱞ ᱟᱞᱮ ᱡᱮ ᱢᱮᱱᱛᱮ ᱩᱱ ᱫᱚ ᱪᱮᱛᱟᱱ ᱨᱮᱜᱮ ᱠᱚ ᱛᱟᱦᱮᱱ ᱜᱮᱭᱟ ᱡᱚᱠᱷᱚᱱ ᱫᱟᱜ ᱠᱚ ᱫᱟᱜ ᱠᱚ ᱦᱟᱥᱟ ᱠᱚ ᱫᱟᱜ ᱛᱟᱦᱮᱱ ᱜᱮᱭᱟ ᱦᱮ ᱥᱮ᱾
ᱛᱚᱠᱷᱚᱱ᱾ ᱛᱟᱦᱚᱞᱮ ᱟᱯᱮ ᱫᱚ ᱟᱯᱮ ᱫᱚᱯᱮ ᱤᱭᱟᱹ ᱠᱚᱜᱮᱭᱟ ᱥᱮ ᱵᱟᱝ? ᱛᱟᱲᱟᱣ ᱠᱚᱜᱮᱭᱟᱯᱮ ᱥᱮ ᱵᱟᱝ, ᱦᱮᱞᱳ᱾ ᱟᱸᱡᱚᱢᱚᱜ ᱠᱟᱱᱟ ᱨᱚᱲ? ᱚᱱᱠᱟ ᱠᱟᱛᱮ ᱦᱳ ᱚᱱᱠᱟ ᱠᱟᱛᱮ ᱜᱮ ᱟᱞᱮ ᱞᱮ ᱤᱭᱟᱹᱭ ᱜᱮᱭᱟ᱾
ᱟᱪᱪᱷᱟ ᱟᱪᱪᱷᱟ᱾
ᱦᱳᱭ, ᱟᱯᱮ ᱫᱚ ᱛᱦᱚᱞᱮ ᱚᱱᱠᱟ ᱠᱚ ᱚᱱᱠᱟ ᱟᱯᱮ ᱦᱚᱯᱮ ᱚᱱᱠᱟᱭ ᱜᱮᱭᱟ ᱥᱮ ᱵᱟᱝ?
ᱦᱩᱸ ᱚᱱᱠᱟ ᱛᱟᱲᱟᱣ ᱠᱚᱜᱮ ᱦᱩᱭᱩᱜ ᱜᱮᱭᱟ᱾
ᱵᱷᱟᱜᱮ ᱜᱮ ᱛᱟᱦᱚᱞᱮ ᱚᱱᱠᱟ ᱠᱟᱛᱮ ᱜᱮᱛᱚ ᱤᱭᱟᱹ ᱫᱚ ᱵᱷᱟᱜᱮᱭᱟ ᱛᱟᱲᱟᱣ ᱫᱚ ᱦᱮ ᱥᱮ᱾
ᱦᱩᱸ ᱦᱩᱸ ᱦᱩᱸ᱾
ᱦᱩᱸ, ᱛᱟᱦᱞᱮ ᱟᱯᱮ ᱥᱮᱫ ᱛᱚ ᱟᱯᱮ ᱥᱮᱫ ᱫᱚ ᱛᱟᱦᱚᱞᱮ ᱩᱨᱤᱡᱦᱚᱱ ᱠᱚ ᱩᱱᱠᱩ ᱠᱚ ᱧᱟᱢᱚᱜ ᱜᱮᱭᱟ ᱥᱮ ᱠᱮᱱᱮᱞ ᱫᱷᱟᱨᱮ ᱠᱚᱨᱮᱜ?
ᱟᱞᱮ ᱥᱮᱫ ᱫᱚ ᱱᱟᱠᱷᱟᱱ ᱠᱮᱱᱮᱞ ᱠᱚᱫᱚ ᱵᱟᱹᱱᱩᱜ ᱠᱟᱜᱼᱟ᱾
ᱳ ᱛᱟᱦᱚᱞᱮ ᱮᱢᱱᱤ ᱡᱟᱦᱟᱱᱟᱜ ᱟᱲᱮ ᱠᱚᱨᱮ ᱜᱮᱠᱚ ᱧᱟᱢᱚᱜ ᱜᱮᱭᱟ ᱚᱱᱮ
ᱦᱮᱸ ᱦᱮᱸ ᱧᱟᱢᱚᱜ ᱜᱮᱭᱟ ᱠᱚ ᱚᱱᱠᱟ ᱦᱮᱸ ᱧᱟᱢᱚᱜ ᱜᱮᱭᱟ ᱜᱚᱰᱟ ᱠᱚᱨᱮ ᱠᱚ ᱧᱟᱢᱚᱜ ᱜᱮᱭᱟ ᱩᱨᱤᱡᱦᱚᱱ᱾
ᱦᱮᱸ ᱞᱟᱹᱭᱟᱠᱚ ᱛᱚ ᱩᱨᱤᱡᱦᱚᱱ ᱫᱚ ᱠᱟᱹᱴᱤᱡ ᱵᱷᱟᱜᱤ ᱜᱮ ᱠᱚ ᱥᱤᱵᱤᱞᱟ᱾
ᱦᱩᱸ ᱦᱩᱸ᱾
ᱦᱮᱸ᱾ ᱡᱚᱢ ᱵᱟᱲᱟ ᱠᱟᱜ ᱡᱚᱢ ᱵᱟᱲᱟ ᱟᱠᱟᱫ ᱜᱮᱭᱟᱢ ᱭ ᱩᱨᱤᱡᱦᱚᱱ ᱡᱮᱞ ᱫᱚ?
ᱦᱮᱸ ᱡᱚᱢ ᱵᱟᱲᱟ ᱦᱩᱭ ᱠᱟᱱ ᱜᱮᱭᱟ᱾
ᱚ ᱦᱮᱸ ᱛᱚ᱾
ᱟᱭᱢᱟ ᱥᱟᱵ ᱵᱟᱲᱟ ᱦᱩᱭ ᱠᱟᱱᱟ᱾
ᱦᱩᱸ ᱦᱩᱸ᱾
ᱩᱨᱤᱡᱦᱚᱱ ᱫᱚ ᱵᱷᱟᱜᱮ ᱜᱮᱠᱚ ᱥᱤᱵᱤᱞᱚᱜᱼᱟ, ᱞᱟᱹᱭ ᱟᱠᱚ ᱫᱚᱢᱮ ᱠᱚ ᱤᱛᱤᱞᱟ ᱩᱱᱠᱩ ᱫᱚ᱾
ᱦᱩᱸ᱾
ᱦᱩ ᱩᱨᱤᱡᱦᱚᱱ ᱫᱚ ᱚᱱᱮ ᱠᱷᱤᱡᱩᱨ ᱤᱭᱟᱹ ᱠᱚᱨᱮ ᱠᱚ ᱛᱟᱦᱮᱱᱟ ᱠᱷᱤᱡᱩᱨ ᱡᱟᱦᱟ ᱚᱱᱮ ᱫᱷᱩᱛ ᱡᱟᱦᱟ ᱚᱱᱟ ᱠᱷᱤᱡᱩᱨ ᱨᱮᱦᱮᱫ ᱠᱚᱨᱮ ᱦᱮᱥᱮ
ᱦᱮ ᱚᱱᱟ ᱠᱚᱨᱮ ᱠᱚ ᱛᱟᱦᱮᱱᱟ
ᱩᱱᱠᱩ ᱫᱚ ᱚᱱᱟ ᱠᱚᱜᱮ ᱛᱮᱠᱚ ᱡᱚᱢ-ᱟ ᱚᱱᱟ ᱠᱷᱤᱡᱩᱨ ᱨᱮᱦᱮᱫ ᱠᱚ ᱦᱮᱥᱮ
ᱦᱮᱸ ᱦᱮᱸ
ᱚᱱᱟ ᱠᱷᱟᱹᱛᱤᱨ ᱩᱱᱠᱩ ᱫᱚ ᱫᱚᱢᱮ ᱠᱚ ᱥᱤᱵᱤᱞᱚᱜᱼᱟ ᱟᱫᱚ ᱩᱨᱤᱡᱦᱚᱱ ᱫᱚ ᱵᱤᱹᱹᱹ ᱵᱮᱥᱤᱨ ᱵᱷᱟᱜᱽ ᱤᱭᱟᱹ ᱠᱚᱨᱮ ᱜᱮ ᱠᱚ ᱧᱮᱞ ᱧᱟᱢᱚᱜᱼᱟ ᱩᱱᱠᱩ ᱜᱟᱰᱟ ᱫᱷᱟᱨᱮ ᱠᱚᱨᱮ ᱦᱮ ᱥᱮ
ᱦᱮᱸ
ᱵᱟᱸᱫᱷᱯᱟᱲ ᱠᱚᱨᱮᱫ
ᱦᱳᱭ ᱚᱱᱟ ᱠᱚᱨᱮ
ᱦᱳᱭ ᱡᱟᱦᱟᱱᱟᱜ ᱡᱟᱦᱟᱨᱮ ᱞᱟᱜ ᱠᱟᱴᱟ ᱜᱮᱭᱟ ᱢᱟᱱᱮ ᱩᱱᱠᱩ ᱫᱚ ᱠᱷᱤᱡᱩᱨ ᱤᱭᱟᱹ ᱠᱚᱨᱮ ᱩᱱᱠᱩ ᱫᱚ ᱛᱟᱲᱟᱣ ᱫᱚ ᱵᱟᱠᱚ ᱜᱟᱱᱚᱜᱼᱟ ᱫᱟᱜ ᱫᱩᱞ ᱟᱠᱚ ᱢᱮ ᱩᱱᱠᱩ ᱫᱚ
ᱦᱳᱭ ᱦᱳᱭ ᱫᱟᱜ ᱫᱩᱞ ᱟᱠᱚ ᱦᱩᱭᱩᱜᱼᱟ ᱢᱚᱥᱟᱨᱤ ᱠᱚ ᱚᱰᱟᱣ ᱠᱟᱜ ᱦᱩᱭᱩᱜᱼᱟ ᱦᱟᱱᱟ ᱠᱚᱨᱮ ᱱᱟᱣᱟ ᱠᱚᱨᱮ ᱯᱷᱩᱴᱩᱥ ᱠᱟᱛᱮ ᱩᱰᱳᱚᱜ-ᱟ ᱟᱠᱷᱟᱱ ᱯᱟᱹᱴᱩᱵ ᱠᱟᱛᱮ
ᱦᱮ ᱦᱮ ᱩᱱᱠᱩ ᱫᱚ ᱩᱱᱠᱩ ᱫᱚ ᱛᱤᱠᱱᱤ ᱠᱚ ᱞᱟᱹᱭ ᱟᱠᱚ ᱛᱤᱠᱱᱤ ᱠᱚ ᱵᱩᱨᱩᱪᱟ ᱩᱱᱠᱩ ᱫᱚ
ᱦᱮ ᱥᱚᱸᱜᱮ ᱠᱚ ᱵᱩᱨᱩᱪᱟ ᱩᱱᱠᱩ ᱫᱚ ᱟᱹᱰᱤ ᱠᱚ ᱤᱥᱢᱟᱴ ᱧᱚᱜ ᱜᱮᱭᱟ ᱠᱟᱹᱴᱤᱡ
ᱦᱮ ᱞᱟᱹᱭ ᱟᱠᱚ ᱱᱚᱰᱮ ᱡᱩᱫᱤ ᱱᱚᱰᱮ ᱡᱩᱫᱤᱢ ᱧᱮᱞ ᱢᱮ ᱟᱢ ᱡᱩᱫᱤ ᱱᱚᱰᱮ ᱫᱟᱜ ᱮᱢ ᱫᱩᱞ ᱟᱭ ᱠᱟᱱᱟ ᱩᱱᱤ ᱵᱩᱡᱽ ᱠᱮᱫᱟᱭ ᱡᱮ ᱫᱟᱜ ᱮᱢ ᱫᱩᱞ ᱟᱭ ᱠᱟᱱᱟ ᱛᱟᱦᱚᱞᱮ ᱦᱟᱱᱟ ᱫᱷᱟᱨᱮ ᱛᱮ ᱧᱮᱞ ᱢᱮ ᱵᱩᱨᱩᱪ ᱠᱟᱛᱮᱫ ᱩᱰᱳᱜ ᱮᱱᱟᱭ
ᱦᱩ ᱟᱨ ᱩᱱᱠᱩ ᱫᱚ ᱵᱩᱲᱩᱪ ᱨᱮᱰᱤ ᱠᱟᱛᱮᱫ ᱛᱟᱦᱮᱱ ᱛᱟᱠᱚᱣᱟ
ᱦᱮ ᱢᱟᱱᱮ ᱵᱟᱝ ᱵᱩᱡᱽ ᱫᱟᱲᱮᱭᱟᱜᱼᱟ ᱡᱮ ᱵᱩᱨᱩᱪ ᱤᱭᱟᱹ ᱠᱟᱫᱟ ᱥᱮ ᱠᱟᱹᱴᱤᱡ
ᱼᱼ ᱦᱮ ᱪᱮᱛᱟᱱ ᱫᱚᱠᱚ ᱼᱼ ᱪᱮᱛᱟᱱ ᱫᱚ ᱴᱷᱤᱠ ᱜᱮ ᱛᱟᱦᱮᱱᱟ ᱚᱱᱠᱟ ᱜᱮ ᱛᱟᱦᱮᱱᱟ ᱟ ᱞᱟᱛᱟᱨ ᱠᱷᱚᱱ ᱫᱟᱠᱟ ᱵᱩᱨᱩᱪ ᱫᱟᱜ ᱮᱢ ᱫᱩᱞ ᱠᱟᱭᱫᱮᱭᱟ ᱢᱟᱱᱮ ᱩᱰᱳᱠ ᱠᱟᱛᱮᱫ ᱫᱟᱹᱲ ᱟᱭ
ᱦᱮ ᱦᱮ ᱩᱱᱤ ᱫᱚ ᱚᱱᱟ ᱠᱷᱟᱹᱛᱤᱨ ᱜᱮᱛᱚ ᱚᱱᱟ ᱢᱚᱥᱟᱨᱤ ᱠᱚ ᱚᱰᱟᱣ ᱞᱮᱠᱷᱟᱱ ᱜᱮ ᱵᱷᱟᱜᱮᱜᱼᱟ ᱩᱱᱠᱩ ᱫᱚ ᱦᱮ ᱥᱮ
ᱦᱮᱸ
ᱛᱟᱦᱚᱞᱮ ᱩᱨᱤᱡᱦᱚᱱᱧ ᱡᱮᱞ ᱫᱚᱢ ᱡᱚᱢ ᱵᱟᱲᱟ ᱟᱠᱟᱫ ᱜᱮᱭᱟ
ᱦᱩᱸ ᱡᱚᱢ ᱵᱟᱲᱟ ᱦᱩᱭ ᱠᱟᱱ ᱜᱮᱭᱟ
ᱵᱮᱸᱜᱟᱲ ᱟᱛ ᱩᱛᱩᱭ ᱢᱮ ᱟᱨ ᱵᱟᱝᱠᱷᱟᱱ ᱟᱞᱩ ᱠᱚ ᱟᱛᱮᱜ ᱦᱮᱥᱮ
ᱦᱳᱭ ᱵᱮᱸᱜᱟᱲ ᱟᱞᱩ ᱠᱟᱛᱮᱫ ᱚᱱᱠᱟ
ᱤᱭᱟᱹᱛᱮ ᱤᱭᱟᱹᱛᱮ ᱩᱛᱩ ᱦᱚᱸᱛᱚ ᱵᱷᱟᱜᱮ ᱵᱩᱡᱷᱟᱹᱜᱼᱟ ᱚᱱᱮ ᱢᱩᱞᱟᱹ ᱟᱛᱮᱜ ᱩᱛᱩ
ᱦᱩᱸ
ᱥᱮ ᱵᱟᱢ ᱡᱚᱢ ᱵᱟᱲᱟ ᱟᱠᱟᱫᱟ ᱚᱱᱠᱟ ᱠᱟᱛᱮ
ᱵᱟᱝ ᱡᱚᱢ ᱵᱟᱲᱟ ᱦᱩᱭ ᱠᱟᱱᱟ ᱞᱮᱭ ᱵᱟᱲᱟᱭ ᱜᱮᱭᱟ ᱠᱚ
ᱢᱩᱞᱳ ᱛᱮ ᱦᱚᱸ ᱵᱷᱟᱜᱤ ᱠᱚ ᱥᱮᱵᱮᱞᱟ
ᱦᱩᱸ ᱦᱩᱸ
ᱵᱟᱲᱟ ᱦᱚᱸ ᱵᱷᱟᱜᱮ ᱜᱮ ᱵᱩᱡᱷᱟᱹᱜ-ᱟ ᱢᱟᱱᱮ ᱠᱟᱹᱴᱤᱡ ᱤᱛᱤᱞ ᱠᱚ ᱠᱟᱴᱤᱜ ᱵᱷᱟᱜᱤᱧᱚᱜ ᱵᱩᱡᱷᱟᱹᱜᱼᱟ
ᱦᱮᱸ ᱦᱮᱸ
ᱮᱸ ᱦᱮᱸ